ᱦᱮᱸ, ᱜᱚᱝᱠᱮ ᱡᱚᱦᱟᱨ ᱜᱮ᱾
ᱮᱸ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱮᱸ ᱜᱚᱝᱠᱮ ᱞᱟᱹᱭᱫᱟᱹᱧ ᱤᱭᱟᱹ ᱛᱟᱞᱦᱮ, ᱥᱤᱛᱩᱝ ᱵᱟᱲᱟ ᱠᱟᱜᱼᱟᱭ ᱥᱮ?
ᱦᱮᱸ ᱜᱚᱝᱠᱮ ᱥᱤᱛᱩᱝ ᱵᱟᱲᱟ ᱟᱠᱟᱫ ᱜᱮᱭᱟᱭ᱾
ᱚ᱾
ᱚᱱᱠᱟ ᱡᱳᱨ ᱫᱷᱟᱨᱟ ᱧᱚᱜ ᱫᱚ ᱵᱟᱝ᱾
ᱟᱪᱪᱷᱟ, ᱟᱪᱪᱷᱟ᱾ ᱟᱞᱮ ᱫᱚ ᱚᱱᱠᱟ ᱜᱮ ᱵᱮᱲᱟ ᱠᱚ ᱵᱟᱭ ᱧᱮᱞᱚᱜ ᱠᱟᱱᱟ, ᱛᱤᱦᱤᱧ ᱫᱚ᱾
ᱚ ᱟᱪᱪᱷᱟ ᱟᱪᱪᱷᱟ, ᱵᱟᱭ ᱥᱤᱛᱩᱝ ᱠᱟᱫᱟ ᱵᱟᱝ?
ᱵᱟᱝ ᱵᱟᱭ ᱥᱤᱛᱩᱝ ᱟᱠᱟᱜ-ᱟ᱾
ᱫᱟᱜ ᱫᱚ ᱫᱟᱜ ᱡᱟᱹᱲᱤᱭᱮᱜ-ᱟᱭ ᱥᱮ ᱛᱤᱦᱤᱧ?
ᱛᱤᱦᱤᱧ ᱫᱚ ᱟᱹᱨᱤ ᱫᱟᱜ ᱡᱟᱹᱲᱤᱭᱟᱭ᱾ ᱚᱱᱠᱟ ᱨᱤᱢᱤᱞ ᱠᱚ ᱧᱮᱞᱚᱜ ᱠᱟᱱ ᱜᱮᱭᱟ ᱦᱟᱸᱜ᱾ ᱦᱳᱭᱛᱳ ᱯᱟᱞᱮᱱ ᱫᱟᱜ ᱡᱟᱹᱲᱤ ᱜᱮᱭᱟᱭ ᱦᱟᱸᱜ᱾ ᱟᱨ ᱱᱮᱛᱟᱨ ᱫᱚ ᱫᱟᱜ ᱡᱟᱹᱲᱤ ᱫᱤᱱ ᱜᱮᱛᱚ ᱚᱦᱚᱢ ᱞᱟᱹᱭ ᱠᱮᱭᱟ ᱛᱤᱨᱮ, ᱫᱟᱜ ᱡᱟᱹᱲᱤᱭᱟᱭ᱾
ᱦᱳᱭ᱾
ᱦᱩᱸ᱾ ᱫᱟᱜ ᱫᱟᱹᱲᱤᱭᱮᱫ ᱜᱮᱭᱟᱭ ᱥᱚᱵᱽ ᱥᱚᱢᱚᱭ᱾
ᱦᱳᱭ, ᱫᱟᱜ ᱮᱫ ᱜᱮᱭᱟᱭ, ᱦᱚᱞᱟ ᱦᱚᱸ ᱫᱟᱜ ᱜᱮᱭᱟᱭ ᱡᱟ ᱫᱤᱱ ᱜᱮ ᱱᱚᱛᱮ ᱦᱚᱸ, ᱟᱯᱮᱥᱮᱜ ᱜᱮ ᱪᱮᱜᱠᱟᱭ ᱫᱟᱜ ᱵᱟᱲᱟᱭ ᱫᱟ?
ᱱᱚᱛᱮ ᱦᱚᱸ ᱜᱚᱝᱠᱮ ᱫᱟᱜ ᱠᱮᱫ ᱜᱮᱭᱟᱭ, ᱥᱟᱨᱟᱫᱤᱱ ᱞᱮᱠᱟᱜᱮ᱾
ᱚ,
ᱟᱫᱚ ᱚᱱᱠᱟ ᱡᱳᱨ ᱫᱚ ᱵᱟᱝ ᱟᱨᱠᱤ ᱱᱚᱜᱼᱚᱭ ᱡᱟᱦᱟᱸ ᱡᱟᱹᱯᱩᱫ ᱪᱮᱫ ᱞᱮᱠᱟ ᱚᱝᱠᱟ᱾
ᱚ, ᱨᱚᱦᱚᱭ ᱠᱚᱫᱚ ᱵᱟᱭ ᱜᱟᱱᱚᱜ ᱠᱟᱱᱟ ᱵᱟᱝ?
ᱵᱟ ᱵᱟᱝ, ᱨᱚᱦᱚᱭ ᱠᱚᱫᱚ, ᱵᱟᱭ ᱜᱟᱱᱚᱜ ᱠᱟᱱᱟ᱾
ᱛᱟᱞᱦᱮ, ᱤᱧ, ᱦᱩᱲᱩ ᱠᱚᱫᱚ ᱦᱟᱨᱟᱜ ᱠᱟᱱ ᱛᱟᱯᱮᱭᱟ ᱥᱮ ᱵᱟᱝ? ᱢᱟᱱᱮ ᱛᱚᱞᱟ ᱦᱟᱨᱟᱜ ᱠᱟᱱ ᱛᱟᱯᱮᱭᱟ ᱥᱮ ᱵᱟᱝ ᱛᱟᱦᱞᱮ?
ᱦᱮᱸ ᱜᱚᱝᱠᱮ ᱦᱟᱨᱟᱣ ᱠᱟᱱ ᱜᱮᱭᱟᱢ ᱨᱚᱦᱚᱭ ᱜᱟᱱᱚᱜ ᱜᱮᱭᱟ ᱟᱫᱚ ᱱᱚᱜᱝᱠᱟ ᱫᱟᱜ ᱡᱟᱹᱲᱤ ᱜᱮ ᱵᱟᱭ ᱡᱟᱲᱮᱭᱟᱵᱚᱱ ᱠᱟᱱᱟ᱾ ᱪᱤᱠᱟᱹ ᱛᱮᱢ ᱨᱚᱦᱚᱭᱟ, ᱫᱟᱜ ᱡᱟᱹᱲᱤ ᱵᱟᱝᱠᱷᱟᱱ ᱫᱚ
ᱦᱩᱸ ᱟᱯᱮ ᱫᱚ ᱜᱚᱝᱠᱮ ᱛᱟᱦᱞᱮ ᱱᱚᱣᱟ ᱫᱟᱜ ᱡᱟᱹᱲᱤ ᱵᱷᱚᱨᱥᱟ ᱜᱮ ᱢᱮᱱᱟᱜ ᱟᱠᱟᱫ ᱯᱮᱭᱟ?
ᱦᱳᱭ ᱜᱚᱝᱠᱮ ᱟᱞᱮ ᱫᱚ ᱫᱟᱜ ᱡᱟᱲᱤ ᱵᱟᱝ ᱜᱚᱝᱠᱮ ᱱᱚᱝᱠᱟ ᱠᱮᱱᱮᱞ-ᱴᱷᱮᱱᱮᱞ ᱠᱚ ᱦᱚᱸ ᱵᱟᱹᱱᱩᱜ ᱛᱟᱞᱮᱭᱟ ᱚᱠᱟᱨᱮᱢ ᱧᱟᱢᱟ ᱫᱟᱜ᱾
ᱚᱸ ᱟᱞᱮ ᱱᱚᱛᱮ ᱦᱚᱸ ᱚᱝᱠᱟ ᱜᱮ, ᱫᱟᱜ ᱡᱟᱲᱤ ᱵᱷᱚᱨᱥᱟ ᱜᱮ᱾
ᱚᱸ ᱟᱪᱷᱟ ᱟᱪᱷᱟ᱾
ᱪᱟᱸᱫᱳ ᱵᱚᱸᱜᱟᱭ ᱫᱟᱭᱟᱜ ᱠᱷᱟᱱ ᱪᱟᱥ ᱦᱩᱭᱩᱜ-ᱟ᱾ ᱟᱨ ᱵᱟᱠᱷᱟᱱ ᱫᱚ ᱚᱱᱠᱟ ᱜᱮ᱾
ᱦᱩᱸ ᱦᱩᱸ, ᱦᱳᱭ ᱜᱚᱝᱠᱮ ᱟᱯᱱᱟᱨ ᱦᱚᱸ ᱚᱱᱠᱟᱜ ᱜᱮ᱾ ᱛᱟᱦᱚᱞᱮ ᱜᱚᱝ
ᱛᱟᱦᱚᱞᱮ ᱜᱚᱝᱠᱮ, ᱦᱮᱸ ᱱᱟᱯᱟᱭ ᱜᱮ ᱱᱤᱛᱳᱜ ᱥᱩᱢᱩᱝ ᱫᱚ ᱟᱯᱮ ᱠᱚ ᱜᱮ?
ᱟᱞᱮ ᱦᱚᱸ ᱪᱟᱸᱫᱳ ᱵᱚᱸᱜᱟ ᱫᱟᱭᱟ ᱛᱮ ᱱᱤᱛᱚᱜ ᱫᱚ ᱱᱟᱯᱟᱭ ᱵᱟᱲᱟ ᱜᱮ᱾ ᱟᱨ ᱚᱲᱟᱜ ᱠᱚᱨᱮ ᱦᱚᱸ ᱱᱟᱯᱟᱭ ᱵᱟᱲᱟ ᱜᱮ ᱱᱤᱛᱚᱜ ᱫᱚ, ᱥᱟᱱᱟᱢ ᱠᱚ ᱜᱮ?
ᱟᱪᱷᱟ ᱟᱪᱷᱟ, ᱦᱮᱸ ᱱᱟᱯᱟᱭ ᱛᱟᱦᱮᱱ ᱱᱟᱯᱟᱭ ᱛᱟᱦᱮᱸ ᱞᱮᱱ ᱠᱷᱟᱱ ᱜᱮ ᱵᱩᱜᱤ ᱦᱮᱸ ᱵᱟᱝ?
ᱦᱮᱸ ᱱᱟᱯᱟᱭ ᱵᱷᱟᱞᱤ ᱜᱮ ᱛᱟᱦᱮᱱ,
ᱚᱸ ᱱᱚᱣᱟ ᱦᱚᱭ ᱡᱤᱣᱤ ᱦᱟᱥᱟ ᱦᱚᱲᱢᱚ ᱨᱮᱫᱚ ᱱᱟᱯᱟᱭ ᱛᱟᱦᱮᱸ ᱜᱮ ᱟᱵᱚ ᱫᱚᱵᱚᱱ ᱠᱷᱚᱡᱚᱜ-ᱟ᱾
ᱦᱩᱸ᱾
ᱛᱟᱦᱚᱞᱮ ᱜᱚᱝᱠᱮ ᱞᱟᱹᱭᱮᱜᱟᱞᱤᱧ ᱤᱭᱟᱹ, ᱯᱟᱹᱴᱷᱣᱟᱹ ᱜᱮ ᱥᱮ? ᱵᱤᱱ ᱰᱩᱜᱤ ᱠᱟᱜ-ᱟ ᱚᱱᱟ ᱠᱚ ᱫᱚ?
ᱦᱳᱭ ᱜᱚᱝᱠᱮ ᱯᱟᱹᱴᱷᱣᱟᱹ ᱜᱮ ᱱᱤᱛᱚᱜ ᱫᱚ, ᱚᱞᱚᱜ ᱯᱟᱲᱦᱟᱜ ᱪᱟᱞᱟᱜ ᱠᱟᱱ ᱜᱮᱭᱟ᱾
ᱟᱪᱷᱟ ᱟᱪᱷᱟ᱾ ᱱᱟᱯᱟᱭ, ᱥᱤᱠᱷᱱᱟᱹᱛ ᱢᱟ ᱟᱹᱰᱤ ᱞᱟᱹᱠᱛᱤᱭᱟᱱ ᱜᱮᱭᱟ ᱟᱵᱚᱣᱟᱜ ᱢᱟ᱾
ᱦᱩᱸ, ᱪᱟᱞᱟᱜ ᱠᱟᱱ ᱜᱮᱭᱟ ᱱᱤᱛᱚᱜ ᱫᱚ ᱚᱞᱚᱜ ᱯᱟᱲᱦᱟᱣ ᱠᱚ, ᱱᱚᱣᱟ ᱤᱭᱟᱹ, ᱢᱟᱨᱟᱝ ᱵᱤᱫᱽᱫᱟᱹᱜᱟᱲ ᱨᱮᱜᱮ᱾
ᱚ ᱦᱚ ᱦᱮᱸ᱾
ᱦᱮᱸ ᱢᱟ ᱥᱤᱠᱷᱱᱟᱹᱛ ᱢᱟ ᱟᱹᱰᱤ ᱞᱟᱹᱠᱛᱤ ᱜᱟᱱ ᱡᱤᱱᱤᱥ ᱠᱟᱱ ᱜᱮᱭᱟ ᱟᱵᱚᱣᱟᱜ ᱢᱟ᱾ ᱫᱤᱥᱚᱢ ᱫᱟᱬᱟᱱ ᱞᱟᱹᱭ ᱵᱤᱱ ᱟᱨ ᱪᱟᱥ ᱠᱟᱹᱢ ᱨᱮ ᱞᱟᱹᱭ ᱵᱤᱱ ᱥᱤᱠᱷᱱᱟᱹᱛ ᱫᱚ ᱮᱠᱫᱚᱢ ᱟᱹᱰᱤ ᱞᱟᱹᱠᱛᱤᱭᱟᱱ ᱠᱟᱱᱟ ᱟᱨᱠᱤ᱾ ᱟᱫᱚ ᱛᱟᱦᱞᱮ ᱜᱚᱝᱠᱮ ᱪᱮᱫ ᱛᱮ ᱵᱤᱱ ᱚᱞᱚᱜ ᱠᱟᱱᱟ?
ᱜᱚᱝᱠᱮᱻ ᱱᱚᱣᱟ ᱡᱟᱦᱟᱸ ᱚᱞ ᱪᱤᱠᱤ ᱟᱵᱚᱣᱟᱜ ᱯᱟᱹᱨᱤᱥ
ᱟᱪᱪᱷᱟ ᱪᱷᱟ ᱟᱹᱰᱤ ᱱᱟᱯᱟᱭ ᱟᱹᱰᱤ ᱱᱟᱯᱟᱭ᱾ ᱦᱮᱸ ᱱᱤᱝᱠᱟᱹ ᱠᱟᱛᱮᱜ ᱜᱮ ᱟᱵᱚᱣᱟᱜ ᱯᱟ-ᱯᱟᱥᱹᱨᱥᱤ ᱫᱚ ᱢᱟᱲᱟᱝ ᱪᱟᱞᱟᱜ-ᱟ ᱟᱨᱠᱤ᱾
ᱦᱩᱸ ᱦᱩᱸ᱾ ᱜᱚᱝᱠᱮ ᱟᱹᱵᱤᱱ ᱛᱟᱞᱦᱮ
ᱟᱹᱞᱤᱧ ᱦᱚᱸ ᱯᱟᱹᱴᱷᱩᱣᱟᱹ ᱡᱤᱭᱚᱱ ᱨᱮ ᱜᱮ ᱢᱮᱱᱟᱜ ᱟᱠᱟᱫ ᱞᱤᱧᱟᱹ ᱟᱹᱣᱨᱤᱞᱤᱧ ᱵᱟᱹᱜᱤᱭᱟ᱾
ᱟᱪᱪᱷᱟ ᱪᱷᱟ᱾ ᱜᱚᱝᱠᱮ ᱱᱤᱭᱟᱹ ᱵᱟᱨ ᱫᱚ ᱪᱮᱫ ᱨᱮ ᱛᱟᱦᱞᱮ?
ᱦᱮᱸ ᱱᱤᱭᱟᱹ ᱵᱟᱨ ᱫᱚ ᱦᱚᱸᱜ-ᱚᱭ ᱢᱟᱱᱮ ᱵᱟᱨᱭᱟ ᱟᱨ ᱟᱨ ᱢᱮᱫᱴᱮᱱ ᱥᱮᱨᱢᱟ ᱠᱷᱟᱱ ᱜᱮ ᱯᱩᱨᱟᱹᱜ ᱛᱟᱹᱞᱤᱧᱟ ᱦᱟᱸᱜ ᱠᱷᱟᱱ ᱟᱹᱞᱤᱧᱟᱜ ᱱᱚᱣᱟ ᱢᱟᱨᱟᱝ ᱵᱤᱫᱽᱫᱟᱹᱜᱟᱲ ᱨᱮᱱᱟᱜ ᱡᱤᱭᱚᱱ ᱫᱚ ᱟᱨ ᱠᱤ᱾
ᱟᱪᱪᱷᱟ ᱟᱪᱪᱷᱟ᱾ ᱱᱟᱯᱟᱭ ᱠᱟᱛᱷᱟ᱾
ᱦᱳᱭ᱾ ᱟᱹᱵᱤᱱ ᱫᱚ ᱛᱤᱱᱟᱹᱜ ᱥᱟᱺᱜᱤᱧ ᱠᱟᱜ-ᱟ ᱵᱤᱱ ᱛᱤᱥ ᱵᱤᱱ ᱯᱩᱨᱟᱹᱣᱮᱜ-ᱟ ᱛᱟᱦᱞᱮ?
ᱜᱚᱝᱠᱮ ᱯᱮ ᱥᱮᱨᱢᱟ ᱦᱩᱭ ᱟᱠᱟᱱᱟ ᱞᱤᱧ ᱱᱮᱛᱟᱨ ᱢᱟ ᱯᱩᱱ ᱥᱮᱨᱢᱟ ᱟᱠᱟᱜ-ᱟ ᱠᱚ᱾
ᱚ ᱦᱚ᱾
ᱟᱫᱚ ᱢᱤᱫ ᱥᱮᱨᱢᱟ ᱠᱷᱟᱱ ᱜᱮ ᱟᱹᱞᱤᱧᱟᱜ ᱦᱚᱸ ᱯᱩᱨᱟᱹᱜ-ᱟ᱾
ᱦᱳᱭ ᱦᱳᱭ᱾ ᱛᱟᱦᱞᱮ ᱢᱟᱲᱟᱝ ᱥᱮᱡ ᱫᱚ ᱪᱮᱫᱞᱮᱠᱟ ᱵᱤᱱ ᱪᱤᱱᱛᱟᱹ ᱵᱷᱟᱵᱽᱱᱟᱣ ᱠᱟᱜ-ᱟ?
ᱦᱩᱸ, ᱪᱤᱱᱛᱟᱹ ᱵᱷᱟᱵᱽᱱᱟ ᱫᱚ ᱪᱤᱱᱛᱟᱹ ᱵᱷᱟᱵᱽᱱᱟᱣ ᱠᱟᱫ ᱜᱮᱭᱟᱞᱤᱧ ᱟᱫᱚ ᱪᱮᱫ ᱪᱤᱠᱟᱹᱜ ᱠᱟᱱᱟ ᱦᱟᱸᱜ᱾ ᱚᱱᱟᱢᱟ ᱵᱟᱞᱤᱧ ᱞᱟᱹᱭ ᱫᱟᱲᱮᱭᱟᱜ ᱠᱟᱱᱟ ᱪᱮᱥᱴᱟ ᱨᱮ ᱢᱮᱱᱟᱜ ᱟᱠᱟᱫ ᱞᱤᱧᱟᱹ᱾
ᱦᱮᱸ᱾ ᱚᱨᱡᱚ ᱠᱚ ᱱᱟᱯᱟᱭ ᱦᱩᱭ ᱞᱮᱱᱠᱷᱟᱱ ᱢᱟ ᱱᱟᱯᱟᱭ ᱥᱮᱱ ᱜᱮᱵᱚᱱ ᱛᱟᱲᱟᱢ ᱦᱮᱸ ᱵᱟᱝ᱾
ᱦᱩᱸ, ᱚᱱᱟᱢᱟ ᱵᱷᱟᱹᱞᱤ ᱠᱟᱛᱷᱟ ᱜᱟ᱾
ᱦᱳᱭ ᱦᱳᱭ᱾
ᱦᱩᱸ, ᱥᱟᱱᱟᱢ ᱦᱚᱲ ᱜᱮ ᱚᱱᱟ ᱜᱮ ᱵᱚᱱ ᱪᱮᱥᱴᱟᱭᱟ ᱥᱮ᱾
ᱦᱳᱭ ᱦᱳᱭ ᱥᱟᱱᱟᱢ ᱦᱚᱲ, ᱦᱩᱸ᱾ ᱛᱟᱦᱞᱮ ᱜᱚᱝᱠᱮ ᱞᱟᱹᱭᱮᱜ-ᱟ ᱞᱤᱧ ᱵᱤᱨ ᱵᱩᱨᱩ ᱠᱚᱫᱚ ᱟᱯᱮ ᱥᱮᱡ ᱫᱚ ᱪᱤᱜᱠᱟ ᱢᱮᱱᱟᱜ ᱟᱠᱟᱫᱟ?
ᱜᱚᱝᱠᱮ ᱟᱞᱮ ᱥᱮᱡ ᱫᱚ ᱱᱚᱝᱠᱟ ᱵᱤᱨ ᱵᱩᱨᱩ ᱜᱮ, ᱵᱤᱨ ᱫᱤᱥᱚᱢ ᱜᱮ ᱟᱞᱮ ᱫᱚ᱾
ᱚ, ᱵᱤᱨ ᱫᱤᱥᱚᱢ ᱵᱟᱝ? ᱛᱟᱦᱞᱮ ᱡᱚ-ᱵᱤᱞᱤ, ᱡᱚ-ᱵᱤᱞᱤ ᱵᱟᱦᱟ ᱠᱚᱫᱚ ᱟᱯᱮᱥᱮᱱ ᱫᱚ ᱢᱟᱱᱮ ᱢᱮᱱᱟᱜ ᱟᱠᱟᱫ ᱜᱮᱭᱟ ᱡᱚ ᱠᱚ᱾ ᱦᱚᱸ ᱱᱤᱭᱟᱹ ᱥᱩᱢᱚᱭ ᱫᱚ ᱛᱟᱦᱞᱮ ᱜᱚᱝᱠᱮ ᱪᱮᱫ ᱠᱚ ᱡᱚᱜ-ᱟ?
ᱜᱚᱝᱠᱮ ᱱᱚᱜ-ᱚᱭ ᱩᱞ ᱠᱚ, ᱠᱟᱱᱴᱷᱟᱲ ᱠᱚ᱾
ᱚ᱾
ᱚᱱᱟ ᱢᱟ ᱦᱩᱭᱮᱱ ᱜᱮ ᱟᱫᱚ ᱢᱮᱱᱟᱜ ᱜᱮᱭᱟ ᱟᱞᱮ ᱥᱮᱡ ᱫᱚ ᱦᱟᱸᱜ᱾ ᱡᱚᱢ ᱵᱟᱲᱟ ᱦᱩᱭᱩᱜ ᱠᱟᱱ ᱜᱮᱭᱟ᱾
ᱦᱮᱸ, ᱛᱟᱦᱞᱮ ᱠᱟᱹᱣᱰᱤ ᱟᱨᱡᱟᱣ ᱫᱚ ᱟᱯᱮ ᱫᱚ ᱚᱸᱰᱮ ᱠᱷᱚᱱᱟᱜ ᱟᱨ ᱢᱮᱫᱴᱮᱱ ᱢᱮᱱᱟᱜ ᱛᱟᱯᱮᱭᱟ? ᱠᱟᱹᱢᱤ ᱟᱨᱠᱤ ᱵᱤᱨ ᱵᱩᱨᱩ ᱠᱷᱚᱱ ᱟᱨᱚᱯᱮ ᱟᱨᱡᱟᱣ ᱫᱟᱲᱮᱭᱟᱜ-ᱟ᱾
ᱦᱮᱸ ᱦᱚᱸ ᱟᱨ ᱱᱚᱛᱮ ᱤᱥᱤᱱ ᱵᱟᱥᱟᱝ ᱠᱚᱨᱮᱱᱟᱜ ᱥᱚᱢᱚᱥᱥᱟ ᱵᱟᱹᱱᱩᱜ ᱛᱟᱞᱮᱭᱟ ᱜᱚᱝᱠᱮ᱾ ᱥᱟᱦᱟᱱ ᱥᱟᱦᱟᱱ ᱠᱚ ᱧᱟᱢᱚᱜ ᱜᱮᱭᱟ ᱱᱚᱛᱮ ᱫᱚ᱾ ᱦᱮᱸ ᱟᱞᱮ ᱫᱚ ᱱᱚᱝᱠᱟ ᱜᱮᱥ ᱥᱮ ᱡᱟᱦᱟᱸᱱᱟᱜ ᱚᱱᱠᱟᱱᱟᱜ ᱛᱮᱫᱚ ᱵᱟᱞᱮ ᱤᱥᱤᱱᱟ᱾
ᱦᱳᱭ - ᱦᱳᱭ
ᱠᱟ ᱥᱟᱦᱟᱱ ᱠᱚᱜᱮ ᱢᱮᱱᱟᱜᱼᱟ ᱚᱱᱟ ᱛᱮ ᱜᱮᱞᱮ ᱤᱥᱤᱱ ᱵᱟᱲᱟᱭᱼᱟ᱾
ᱦᱳᱭ ᱟᱹᱰᱤ ᱱᱟᱯᱟᱭ
ᱦᱩᱸ
ᱦᱮᱸ ᱵᱟᱹᱲᱛᱤ ᱠᱟᱹᱣᱰᱤ ᱠᱚ ᱵᱟᱝ ᱠᱷᱩᱨᱪᱟᱹᱜ ᱠᱟᱱ ᱛᱟᱯᱮᱭᱟ ᱦᱟᱸᱜ ᱠᱷᱟᱱ᱾
ᱦᱩᱸ
ᱟᱞᱮ ᱦᱚᱸ ᱟᱨᱠᱤ ᱵᱤᱨ ᱫᱤᱥᱚᱢ ᱫᱚ ᱵᱟᱝ ᱠᱟᱱ ᱨᱮᱦᱚᱸ ᱞᱮ ᱨᱚᱦᱚᱭ ᱫᱟᱨᱮ ᱠᱚᱜᱮ ᱞᱮ ᱮᱸᱜ ᱜᱮᱫ ᱵᱟᱲᱟᱭ ᱛᱮ ᱚᱱᱟ ᱠᱚᱛᱮ ᱜᱮᱞᱮ ᱤᱥᱤᱱᱟ ᱠᱷᱟᱱ ᱟᱞᱮ ᱦᱚᱸ ᱜᱮᱥ ᱠᱚᱫᱚ ᱟᱹᱣᱨᱤ ᱦᱟᱸᱜ ᱞᱮ
ᱟᱪᱪᱷᱟ ᱟᱪᱪᱷᱟ ᱟᱪᱪᱷᱟ ᱵᱟᱯᱮ ᱵᱮᱵᱚᱦᱟᱨ ᱵᱟᱲᱟ ᱟᱠᱟᱫᱟ ᱵᱟᱝ?
ᱵᱟᱝ ᱵᱟᱝ ᱠᱟᱹᱣᱰᱤ ᱞᱟᱜᱟᱜ ᱠᱟᱱᱟ ᱥᱮ ᱾ ᱚᱱᱟ ᱵᱮᱵᱚᱦᱟᱨ ᱠᱚᱨᱛᱮ ᱜᱮᱞᱮ ᱠᱟᱹᱣᱰᱤ ᱞᱟᱜᱟᱜᱼᱟ ᱟᱫᱚ ᱚᱱᱟ ᱠᱷᱟᱹᱛᱤᱨ ᱟᱛᱮ ᱚᱱᱟ ᱛᱚ ᱵᱟᱝ ᱛᱚ ᱨᱚᱦᱚᱭ ᱫᱟᱨᱮ ᱠᱚ ᱢᱮᱱᱟᱜ ᱟᱠᱟᱫᱟ ᱚᱱᱟ ᱠᱚᱜᱮ ᱢᱟᱜ ᱵᱟᱲᱟ ᱠᱟᱛᱮᱫ ᱥᱟᱦᱟᱱ ᱠᱟᱛᱮᱱ᱾
ᱟᱵᱚ ᱫᱚ ᱨᱮᱸᱜᱮᱡ ᱦᱚᱲ ᱥᱮ
ᱦᱳᱭ ᱦᱳᱭ ᱨᱮᱸᱜᱮᱡ ᱢᱟᱛᱚ ᱵᱚᱱ ᱨᱮᱸᱜᱮᱡ ᱜᱮᱭᱟ ᱟᱵᱚ ᱫᱚ, ᱦᱳᱭ
ᱵᱟᱢ ᱠᱟᱢᱤ ᱞᱮᱠᱷᱟᱱ
ᱦᱮᱸ ᱟᱵᱚ ᱫᱚ ᱠᱟᱢᱤ ᱜᱮ ᱞᱟᱜᱟᱣ ᱵᱚᱱᱟ, ᱱᱚᱣᱟ ᱢᱤᱫ ᱵᱤᱛᱟᱹ ᱞᱟᱡ ᱞᱟᱜᱤᱫ ᱫᱚ ᱠᱟᱹᱢᱤ ᱜᱮ ᱞᱟᱜᱟᱣ ᱵᱚᱱᱟ᱾
ᱦᱩᱸ ᱦᱳᱭ ᱜᱚᱝᱠᱮ᱾
ᱠᱷᱟᱱ ᱵᱟᱭ ᱜᱟᱱᱚᱜᱼᱟ᱾
ᱛᱟᱦᱞᱮ ᱜᱚᱝᱠᱮ ᱟᱯᱮ ᱫᱚ ᱢᱟᱱᱮ ᱥᱮᱨᱢᱟ ᱨᱮ ᱢᱤᱫ ᱫᱷᱟᱣ ᱜᱮᱯᱮ ᱪᱟᱥᱟ ᱵᱟᱝ?
ᱦᱳᱭ ᱜᱚᱝᱠᱮ ᱢᱤᱫ ᱫᱷᱟᱣ ᱜᱮ, ᱚᱱᱟ ᱦᱚᱸ ᱡᱩᱫᱤ ᱫᱟᱜ ᱡᱟᱹᱲᱤᱭᱟᱭ ᱤᱱᱟᱹ ᱠᱷᱟᱱᱞᱮ ᱨᱚᱦᱚᱭᱟ ᱟᱨ ᱵᱟᱠᱷᱟᱱ
ᱚ ᱦᱳᱭ ᱟᱫᱚ ᱚᱱᱠᱟᱱᱟᱜ ᱵᱟᱹᱭᱦᱟᱹᱲ ᱠᱚ ᱵᱟᱹᱱᱩᱜ ᱟᱠᱟᱫ ᱛᱟᱯᱮᱭᱟ ᱡᱮ ᱵᱟᱨ ᱥᱮᱨᱢᱟ ᱤᱭᱟᱹ ᱥᱮᱨᱢᱟᱨᱮ ᱵᱟᱨᱫᱷᱟᱣ ᱪᱟᱥᱚᱜ ᱞᱮᱠᱟᱱᱟᱜ ᱟᱨᱠᱤ᱾
ᱦᱮᱸ ᱵᱟᱹᱱᱩᱜ ᱛᱟᱞᱮᱭᱟ᱾ ᱚᱱᱠᱟ ᱡᱮ ᱪᱟᱥ ᱜᱟᱱᱚᱜ ᱞᱮᱠᱟ ᱨᱚᱦᱚᱭ ᱜᱟᱱᱚᱜ ᱞᱮᱠᱟ ᱚᱱᱠᱟ ᱜᱟᱰᱟ ᱫᱷᱟᱨᱮ ᱠᱚᱨᱮ ᱵᱟᱹᱱᱩᱜ ᱛᱟᱞᱮᱭᱟ ᱚᱱᱠᱟ ᱠᱷᱮᱛ ᱠᱚ᱾
ᱦᱚ ᱜᱚᱝᱠᱮ ᱛᱟᱦᱚᱞᱮ ᱟᱹᱵᱤᱱ ᱫᱚ ᱚᱠᱟ ᱫᱤᱥᱚᱢ ᱠᱷᱚᱱ ᱵᱤᱱ ᱞᱟᱹᱭᱮᱫᱼᱟ?
ᱜᱚᱝᱠᱮ ᱯᱩᱨᱩᱞᱤᱭᱟᱹ
ᱚ
- - ᱯᱟᱲᱟᱜ ᱠᱟᱱᱟ
ᱚ
ᱛᱟᱞᱦᱮ ᱜᱚᱢᱠᱮ ᱟᱹᱵᱤᱱ ᱫᱚ?
ᱟᱞᱤᱧ ᱦᱚᱸ ᱯᱩᱨᱩᱞᱤᱭᱟᱹ ᱠᱷᱚᱱ ᱜᱮᱞᱤᱧ ᱞᱟᱹᱭᱮᱫᱭᱟ ᱟᱫᱚ ᱟᱯᱮᱫᱚ ᱵᱩᱨᱩ ᱫᱤᱥᱚᱢ ᱯᱮ ᱯᱟᱲᱦᱟᱜ ᱠᱟᱱᱟ ᱛᱚ᱾
ᱦᱸ ᱟᱪᱪᱷᱟᱼᱼ
ᱛᱚ ᱢᱟᱱᱫᱤᱥᱚᱢ ᱟᱨᱠᱤ᱾
ᱟᱪᱪᱷᱟ ᱟᱪᱪᱷᱟ ᱾
ᱦᱮᱸ ᱢᱤᱫ ᱡᱤᱞᱟᱹ ᱨᱤᱱ ᱦᱚᱲ ᱠᱟᱱ ᱜᱮᱭᱟᱵᱚ ᱾
ᱦᱩᱸ ᱦᱩᱸ
ᱱᱚᱜᱼᱚᱭ ᱱᱚᱝᱠᱟ ᱮᱠᱫᱚᱢ ᱨᱤᱢᱤᱞ ᱠᱚᱫᱚ ᱮᱠᱫᱚᱢ ᱱᱤᱛᱚᱜ ᱫᱚᱦᱟᱸᱜᱼᱼ ᱟᱹᱰᱤ ᱤᱭᱟᱹ ᱜᱮ ᱢᱮᱱᱟᱜ ᱠᱟᱫᱟ ᱟᱫᱚ ᱫᱟᱜᱼᱼ ᱪᱮᱫ ᱪᱮᱠᱟᱹᱭ ᱫᱟᱜ ᱟᱵᱚ ᱠᱟᱱᱟ ᱱᱤᱝᱠᱟᱹ ᱨᱮ ᱠᱚᱢ ᱪᱟᱥ ᱦᱩᱭᱩᱜ ᱵᱟᱠᱷᱟᱱ ᱾ ᱛᱚᱞᱟ ᱠᱚᱢᱟᱭ ᱦᱟᱨᱟᱣ ᱟᱠᱟᱱ ᱜᱮ ᱾ ᱟᱫᱚ ᱫᱟᱜ ᱱᱚᱣᱟᱼᱼ ᱡᱟᱹᱲᱤ ᱜᱮ ᱡᱩᱫᱤ ᱡᱳᱨ ᱠᱷᱟᱱ ᱱᱚᱣᱟ ᱠᱚ ᱱᱟᱥᱮᱱᱟᱜ ᱛᱟᱞᱦᱮ ᱠᱷᱟᱱ ᱫᱚ ᱦᱟᱸᱜᱼᱼ ᱵᱟᱹᱭᱦᱟᱹᱲ ᱠᱚᱫᱚ ᱮᱠᱫᱚᱢ ᱵᱚᱱ ᱞᱟᱜᱟᱣ ᱜᱚᱫᱚᱜᱼᱼ
ᱦᱩᱸ, ᱢᱟᱱᱮ ᱥᱮᱨᱚᱠᱚᱢ ᱫᱚ ᱟᱹᱣᱨᱤᱭ ᱫᱟᱜ ᱡᱟᱲᱤᱭᱟ ᱵᱚᱱᱟ ᱵᱟᱝ?
ᱦᱳᱭ ᱦᱳᱭ ᱱᱚᱛᱮ ᱦᱚᱸ ᱵᱟᱝᱜᱮ ᱱᱚᱜᱼᱚᱭ, ᱨᱚᱦᱚᱭ ᱞᱮᱠᱟ ᱫᱚ ᱵᱟᱝ ᱾
ᱟᱪᱪᱷᱟ ᱛᱚᱞᱟ ᱠᱚᱢᱟ ᱦᱟᱨᱟᱣ ᱟᱠᱟᱱ ᱜᱮ ᱵᱟᱝ ᱾
ᱦᱮᱸ ᱛᱚᱞᱟ ᱠᱚᱢᱟ ᱨᱚᱦᱚᱭ ᱜᱟᱱ ᱟᱠᱟᱱ ᱜᱮ, ᱱᱚᱣᱟ ᱟᱥᱟᱲ ᱵᱚᱸᱜᱟᱭᱼᱼ ᱯᱚᱞᱚᱢ ᱞᱮᱱᱠᱷᱟᱱ ᱜᱮ ᱛᱚᱞᱟ ᱠᱚᱫᱚ ᱢᱟ ᱦᱟᱲᱟᱢ ᱜᱚᱫᱚᱜ ᱠᱟᱱ ᱦᱟᱸᱜ ᱠᱷᱟᱱ ᱾
ᱦᱩᱸ
ᱡᱟᱦᱟᱸ ᱢᱟᱲᱟᱝ ᱛᱮ ᱛᱚᱞᱟ ᱦᱟᱸᱜ ᱠᱚᱢᱟ ᱾
ᱦᱩᱸ ᱛᱟᱦᱚᱞᱮ ᱜᱚᱝᱠᱮ ᱟᱯᱮ ᱫᱚ ᱪᱮᱫ ᱞᱮᱠᱟ ᱨᱚᱦᱚᱭ ᱫᱚ ᱢᱤᱫ ᱫᱷᱟᱣ ᱜᱮᱥᱮ? ᱵᱟᱨ ᱫᱷᱟᱣ ᱾
ᱦᱚᱭ ᱟᱞᱮ ᱦᱚᱸ ᱟᱞᱮ ᱦᱚᱸ ᱢᱤᱫ ᱫᱷᱟᱣ ᱜᱮ, ᱟᱞᱮᱥᱮᱫ ᱦᱚᱸ ᱚᱱᱠᱟ ᱫᱚ ᱵᱮᱵᱚᱥᱛᱷᱟ ᱵᱟᱹᱱᱩᱜ ᱟᱠᱟᱫᱟ ᱾ ᱛᱚᱵᱮ ᱡᱩᱫᱤ ᱱᱚᱣᱟᱼᱼ ᱟᱥᱟᱲ ᱥᱮᱨᱟᱵᱚᱱ ᱨᱮ ᱵᱷᱟᱹᱜᱤ ᱡᱩᱫᱤ ᱫᱟᱜᱟᱭ ᱛᱟᱦᱞᱮ ᱠᱷᱟᱱ ᱵᱟᱹᱭᱦᱟᱹᱲ ᱠᱚᱫᱚ ᱦᱟᱸᱜᱼᱼ ᱦᱮᱸ ᱚᱱᱠᱟᱱ ᱪᱟᱹᱥᱤ ᱦᱚᱲᱟᱜ ᱫᱚ ᱵᱟᱨ ᱫᱷᱟᱣ ᱪᱟᱥ ᱜᱟᱱ ᱜᱚᱫᱚᱜᱼᱟ ᱾ ᱱᱤᱨᱚᱱ ᱦᱩᱲᱩ ᱦᱚᱸ ᱪᱟᱥ ᱜᱚᱫᱟ ᱠᱚ ᱾
ᱦᱩᱸ ᱜᱚᱝᱠᱮ ᱛᱟᱦᱞᱮ ᱤᱭᱟᱹ ᱢᱚᱴᱚᱨ ᱠᱚᱫᱚ ᱵᱟᱹᱱᱩᱜᱼᱟ ᱚᱱᱠᱟ ᱪᱟᱥ ᱞᱟᱹᱜᱤᱫ?
ᱵᱟ-ᱦ ᱵᱟ-ᱦ ᱚᱱᱠᱟᱱᱟᱜ ᱵᱮᱵᱚᱥᱛᱷᱟ ᱦᱟᱸᱜ ᱵᱟᱹᱱᱩᱜ ᱟᱠᱟᱫᱟ ᱾ ᱵᱟᱹᱱᱩᱜ ᱠᱟᱫᱟ ᱟᱞᱮ ᱥᱮᱫ ᱦᱚᱸ ᱚᱱᱠᱟ ᱜᱮ ᱥᱮᱨᱢᱟ ᱡᱟᱹᱲᱤᱼᱼ ᱟᱥᱟ ᱨᱮᱜᱮ ᱛᱟᱦᱮᱸᱱ ᱦᱩᱭᱩᱜᱼᱟ ᱾
ᱦᱩᱸ ᱟᱪᱪᱷᱟ ᱟᱪᱪᱷᱟ ᱾
ᱟᱫᱚ ᱱᱚᱜᱼᱚᱝᱠᱟ ᱫᱚ ᱠᱟᱹᱴᱤᱡ ᱵᱟᱹᱭᱦᱟᱹᱲ ᱠᱚ ᱯᱟᱠ ᱧᱚᱜ ᱜᱮ ᱛᱟᱞᱮᱸᱛᱮ ᱟ ᱫᱚ ᱢᱟᱱᱮᱼᱼ ᱚᱱᱠᱟ ᱡᱩᱫᱤ ᱵᱷᱟᱹᱜᱤ ᱧᱚᱜᱼᱮ ᱫᱟᱜᱟ ᱟᱥᱟᱲᱹ ᱥᱨᱚᱵᱚᱱ ᱛᱟᱦᱚᱸᱞᱮ ᱠᱷᱟᱱ ᱫᱚᱼᱼ ᱦᱩᱭᱩᱜ ᱜᱮᱭᱟ ᱢᱟᱱᱮ ᱥᱮᱨᱢᱟᱨ ᱨᱮ ᱵᱟᱨ ᱫᱟᱣ ᱦᱩᱭᱩᱜ ᱜᱮᱭᱟ ᱾
ᱦᱩᱸ
ᱥᱚᱢᱟᱱ ᱧᱚᱜ ᱜᱮᱭᱟ ᱛᱟᱦᱞᱮ ᱢᱟ ᱫᱤᱥᱚᱢ ᱦᱚᱲ ᱛᱚ ᱾
ᱦᱚ ᱦᱳᱭ ᱱᱚᱭᱟ ᱫᱤᱥᱚᱢ
ᱦᱚᱸ ᱟᱨ ᱛᱟᱦᱚᱸᱞᱮ ᱚᱲᱟᱜ ᱠᱚᱨᱮ ᱠᱷᱚᱱ ᱜᱮ ᱵᱤᱱ ᱚᱞᱚᱜ ᱠᱟᱱᱟ?
ᱵᱟᱝ ᱜᱚᱝᱠᱮ ᱱᱚᱝᱠᱟ ᱦᱳᱥᱴᱮᱞ ᱠᱚᱨᱮ ᱜᱮ ᱾
ᱚ ᱟᱪᱪᱷᱟ ᱟᱪᱪᱷᱟ ᱟᱪᱪᱷᱟ, ᱛᱟᱦᱞᱮ ᱛᱤᱱᱟᱹᱜ ᱥᱟ, ᱜᱤᱧ ᱨᱮᱵᱤᱱ ᱛᱟᱦᱮᱱ ᱠᱟᱱᱟ? ᱢᱟᱹᱱᱮ᱾ ᱟᱵᱚᱣᱟᱜ ᱡᱮᱞᱟᱹ ᱵᱟᱨᱦᱮ ᱥᱮ ᱟᱵᱚᱣᱟᱜ ᱡᱮᱞᱟᱹ ᱨᱮᱜᱮ ᱵᱮᱱ ᱯᱟᱲᱟᱜᱼᱼ
ᱱᱚᱣᱟ ᱡᱤᱞᱟᱹ ᱵᱟᱨᱮ ᱨᱮ ᱜᱮ᱾
ᱚ ᱦᱚᱸ ᱛᱟᱦᱞᱮ ᱚᱠᱟ ᱫᱤᱥᱚᱢ ᱜᱚᱝᱠᱮ?
ᱚᱸ ᱱᱚᱛᱮ ᱦᱩᱜᱽᱞᱤ ᱾
ᱚ ᱦᱩᱜᱽᱞᱤ ᱦᱚᱭ ᱦᱚᱭ ᱟᱸᱡᱚᱢ ᱦᱩᱭ ᱟᱠᱟᱱᱟ ᱜᱚᱝᱠᱮ ᱚᱱᱛᱮ ᱢᱟ ᱱᱟᱢᱟᱞ ᱫᱤᱥᱚᱢ ᱛᱟᱦᱚᱸᱞᱮ ᱚᱱᱛᱮ ᱫᱚ ᱪᱟᱥ ᱦᱩᱭᱩᱜ ᱠᱟᱱᱟ ᱥᱮ ᱵᱟᱝ᱾
ᱦᱳᱭ ᱜᱚᱝᱠᱮ ᱱᱚᱛᱮ ᱫᱚ ᱦᱩᱭᱩᱜ ᱠᱟᱱ ᱜᱮᱭᱟ. ᱪᱟᱥ ᱱᱚᱛᱮ ᱫᱚ ᱫᱚᱢᱮ ᱫᱟᱜ ᱛᱚ
ᱦᱚᱭ ᱦᱚᱭ
ᱦᱩᱸ
ᱟᱸᱵᱚ ᱢᱟ ᱛᱚ ᱯᱟᱹᱦᱤᱞ ᱢᱟ ᱱᱟᱢᱟᱞ ᱠᱚ ᱜᱮ ᱵᱚᱱ ᱟᱵᱚᱨᱮᱱ ᱦᱟᱯᱲᱟᱢ ᱠᱚᱠᱚ
ᱦᱩᱸ
ᱪᱟᱞᱟᱜ ᱠᱟᱱ ᱛᱟᱦᱮᱸᱫ ᱱᱟᱢᱟᱞ ᱠᱟᱹᱢᱤ ᱠᱚ ᱜᱮ ᱟᱫᱚ ᱚᱱᱟ ᱞᱟᱹᱭᱛᱮᱧ ᱞᱟ. ᱭᱫᱟ ᱚᱱᱛᱮ ᱫᱚ ᱛᱟᱦᱚᱞᱮ ᱪᱟᱥ ᱫᱚ ᱠᱚ ᱮᱛᱚᱦᱚᱵ ᱟᱠᱟᱫᱟ ᱦᱟᱸᱜ᱾
ᱦᱩᱸ.... ᱦᱮᱸ ᱮᱦᱚᱵ ᱟᱠᱟᱫ ᱜᱮᱭᱟ ᱠᱚ ᱜᱚᱝᱠᱮ ᱟᱹᱞᱤᱧ ᱢᱟ ᱚᱲᱟᱜ ᱞᱤᱧ ᱦᱮᱡ ᱟᱠᱟᱱᱟ᱾
ᱚ ᱦᱚ
ᱦᱩᱸ ᱦᱩᱸ
ᱱᱤᱛᱚᱜ ᱫᱚ ᱚᱲᱟᱜ ᱨᱮ ᱜᱮ ᱢᱮᱱᱟᱜ ᱵᱮᱱᱟ ᱛᱟᱦᱚᱞᱮ ᱵᱟᱝ? ᱟᱵᱮᱱ ᱦᱚᱸ ᱵᱮᱱ ᱦᱮᱡ ᱟᱠᱟᱱᱟ
ᱚᱲᱟᱜ ᱨᱮ ᱜᱮ ᱦᱮᱡ ᱟᱠᱟᱱᱟ ᱞᱤᱧ ᱪᱟᱞᱟᱜ ᱟᱹᱞᱤᱧ ᱦᱟᱸᱜ ᱵᱟᱨ ᱯᱮ ᱫᱤᱱ ᱯᱚᱨᱮ ᱜᱮ
ᱚ ᱪᱟᱞᱟᱣ ᱢᱟ ᱦᱩᱭᱩᱜ ᱜᱮᱭᱟ᱾ ᱛᱟᱦᱞᱮ ᱪᱟᱥ ᱠᱚ ᱫᱚ ᱵᱟᱵᱤᱱ ᱨᱟᱠᱟᱵ ᱚᱴᱚ ᱠᱟᱜ-ᱟ ᱵᱟᱝ?
ᱵᱟᱝ ᱜᱚᱝᱠᱮ
ᱦᱮᱸ ᱟᱫᱚ ᱚᱲᱟᱜ ᱠᱚᱨᱮ ᱦᱚᱲ ᱠᱚ ᱥᱟᱸᱜᱮ ᱜᱮ ᱠᱷᱟᱱ ᱫᱚ ᱴᱷᱤᱠ ᱜᱮᱭᱟ ᱟᱫᱚ ᱟᱺ.... ᱱᱤᱡᱮᱨᱟᱜ ᱡᱟᱦᱟᱸ ᱚᱞᱚᱜ ᱡᱤᱭᱚᱱ ᱚᱱᱟ ᱦᱚᱸ ᱠᱟᱹᱴᱤᱡ ᱠᱳᱭᱳᱜ ᱟᱜ ᱦᱩᱭᱩᱜᱼᱟ ᱟᱨ ᱵᱟᱠᱷᱟᱱ ᱪᱤᱠᱟ. ᱛᱮ ᱵᱮᱱ ᱚᱨᱡᱚ ᱫᱚ ᱵᱮᱱ ᱨᱟᱠᱟᱵᱟ ᱟᱨ ᱠᱤ
ᱦᱩᱸ ᱚᱲᱟᱜ ᱨᱮᱦᱚᱸᱢ ᱛᱟᱦᱮᱸ ᱞᱮᱱᱠᱷᱟᱱ ᱫᱚ ᱵᱟᱭ ᱜᱟᱱᱚᱜᱼᱟ ᱥᱮ ᱵᱮᱥᱤ ᱫᱤᱱ
ᱦᱳᱭ ᱵᱟᱭ ᱜᱟᱱᱚᱜᱼᱟ ᱱᱤᱡᱮᱨᱟᱜ ᱠᱟᱹᱢᱤ ᱠᱚᱦᱚᱸ ᱛᱚ ᱦᱟᱱᱰᱮ ᱛᱟᱨᱟᱞ ᱵᱟᱥᱟᱞ ᱛᱟᱦᱮᱱ ᱜᱮᱭᱟ᱾ ᱚᱱᱟ ᱠᱚ ᱥᱟᱢᱴᱟᱣ ᱦᱩᱭᱩᱜᱼᱟ
ᱚᱱᱟ ᱠᱚ ᱥᱟᱢᱴᱟᱣ ᱦᱩᱭᱩᱜᱼᱟ